ᱦᱮᱞᱳ ᱦᱮᱸ ᱜᱚᱢᱠᱮ ᱡᱚᱦᱟᱨ ᱜᱮ ᱾ ᱪᱮᱫ ᱠᱚᱵᱤᱱ ᱪᱤᱠᱟᱹ ᱵᱟᱲᱟᱭᱮᱫᱟ? ᱦᱮᱸ ᱵᱮᱥ ᱜᱮ ᱵᱮᱥ ᱵᱟᱲᱟᱭ ᱜᱮ ᱢᱟ ᱾ ᱦᱮᱸ
ᱱᱤᱛᱚᱜ ᱜᱮ ᱡᱚᱢ ᱵᱟᱲᱟ ᱦᱩᱭᱮᱱᱟ ᱫᱩᱲᱩᱵ ᱵᱟᱲᱟ ᱦᱩᱭ ᱟᱠᱟᱱᱟ ᱱᱚᱛᱮ ᱨᱮᱜᱮ ᱾
ᱜᱚᱢᱠᱮ ᱵᱮᱥ ᱵᱟᱲᱟ ᱞᱟᱹᱭ ᱮᱫᱟᱹᱧ ᱢᱮᱱᱟᱜ ᱵᱤᱱᱟ ᱛᱚ?
ᱦᱮᱸ ᱱᱤᱛᱚᱜ ᱫᱚ ᱵᱮᱥ ᱵᱟᱲᱟ ᱜᱮ ᱟᱹᱵᱤᱱ ᱜᱮ ᱾ ᱟᱵᱤᱱ ᱜᱮ ᱪᱮᱫ ᱞᱮᱠᱟ ᱢᱮᱱᱟᱜ ᱵᱤᱱᱟ?
ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ ᱾
ᱚ
ᱦᱮ ᱜᱚᱝᱠᱮ ᱟᱯᱮ ᱚᱱᱛᱮᱫᱚ ᱱᱮᱛᱟᱨ ᱨᱮ ᱪᱮᱫ ᱠᱚᱯᱮ ᱠᱟᱹᱢᱤ ᱵᱟᱲᱟᱭᱮᱫᱟ?
ᱠᱟᱹᱢᱤ ᱫᱚ ᱱᱤᱛᱚᱜ ᱫᱚ ᱪᱟᱥᱵᱟᱥ ᱫᱤᱱ ᱛᱚ ᱚᱱᱮ ᱫᱟᱜ ᱡᱟᱹᱯᱩᱫᱼᱼ ᱱᱚᱣᱟ ᱦᱚᱞᱟ ᱢᱟᱫᱮᱨ ᱡᱟ ᱡᱟᱹᱯᱩᱫ ᱟᱠᱟᱫᱟᱭ ᱟᱫᱚ ᱵᱟᱹᱭᱦᱟᱹᱲ ᱠᱚᱨᱮ ᱫᱟᱜ ᱠᱚ ᱯᱮᱨᱮᱡ ᱟᱠᱟᱱᱟ ᱚᱱᱟ ᱠᱚᱼᱼ ᱨᱚᱦᱚᱭ ᱵᱟᱲᱟᱭ ᱦᱩᱭᱩᱜ ᱠᱟᱱᱟ ᱾
ᱦᱩᱸ
ᱚᱱᱟ ᱜᱮᱼᱼ ᱟᱯᱮ ᱥᱮᱱ ᱫᱚ ᱪᱮᱫ ᱠᱟᱹᱢᱤ ᱵᱟᱲᱟᱭ ᱫᱟᱯᱮ ᱛᱟᱦᱚᱞᱮ ᱱᱤᱛᱳ ᱫᱚ?
ᱟᱞᱮ ᱱᱚᱛᱮ ᱦᱚᱸ ᱢᱟ ᱪᱟᱥᱵᱟᱥ ᱜᱮ ᱪᱷᱩᱴᱟᱹᱣ ᱵᱟᱲᱟ ᱦᱩᱭᱩ ᱠᱟᱱᱟ ᱾ ᱜᱚᱢᱠᱮ ᱮ ᱜᱚᱝᱠᱮ ᱟᱹᱵᱤᱱ ᱫᱚ ᱚᱱᱟ ᱯᱷᱩᱴᱵᱚᱞ ᱳᱭᱟᱞᱰ ᱠᱟᱯ ᱠᱚᱫᱚ ᱵᱤᱱ ᱧᱮᱞ ᱵᱟᱲᱟ ᱞᱮᱫᱟ ᱥᱮ ᱵᱟᱝᱟ?
ᱦᱮᱸ ᱧᱮᱞ ᱫᱚ ᱧᱮᱞ ᱵᱟᱲᱟ ᱦᱩᱭ ᱞᱮᱱᱟ ᱟᱫᱚ ᱚᱝᱠᱟ ᱥᱩᱢᱳᱭ ᱦᱚᱸ ᱵᱟᱝ ᱧᱟᱢ ᱵᱟᱲᱟᱭ ᱦᱩᱭᱩᱜ ᱠᱟᱱ ᱛᱟᱦᱮᱸᱜ ᱛᱚ᱾ ᱳᱭ ᱢᱟᱡᱷᱮ ᱢᱟᱡᱷᱮ ᱧᱮᱞ ᱵᱟᱲᱟᱭ ᱦᱩᱭᱩᱜ ᱠᱟᱱ ᱛᱟᱦᱮᱸᱜ᱾ ᱟᱹᱵᱤᱱ ᱟᱹᱵᱤᱱ ᱫᱚᱵᱤᱱ ᱧᱮᱞ
ᱦᱮᱸ ᱞᱤᱧ ᱧᱮᱞ ᱵᱟᱲᱟ ᱞᱮᱫ ᱜᱮᱭᱟ᱾
ᱚ
ᱦᱩᱸ ᱠᱩᱫᱚᱞᱤᱧ ᱧᱮᱞ ᱵᱟᱲᱟ ᱞᱮᱫ ᱜᱮᱭᱟ ᱵᱷᱟᱹᱜᱤ ᱜᱮ ᱛᱟᱨᱯᱚᱨ ᱦᱚᱞᱟ ᱦᱟᱸᱜ ᱯᱷᱟᱭᱱᱟᱞ ᱠᱷᱮᱞ ᱦᱩᱭ ᱞᱮᱱᱟ᱾
ᱦᱮᱸ
ᱟᱫᱚ ᱯᱷᱟᱭᱱᱟᱞ ᱠᱷᱮᱞ ᱦᱟᱸᱜ ᱦᱚᱞᱟ ᱧᱮᱞ ᱦᱩᱭ ᱞᱮᱱᱟ᱾
ᱚ
ᱟᱨ ᱱᱚᱣᱟ ᱠᱷᱮᱞ ᱢᱟ ᱧᱤᱫᱟᱹ ᱛᱟᱞᱟ ᱧᱤᱫᱟᱹ ᱥᱮᱱ ᱦᱩᱭᱩᱜ ᱠᱟᱱᱟ ᱥᱮ ᱾ ᱠᱷᱩᱵ ᱮᱠᱴᱟ ᱥᱚᱢᱚᱭ ᱦᱚᱸ ᱵᱟᱝ ᱦᱩᱭᱩᱜ ᱠᱟᱱᱟ᱾ ᱦᱚᱸ ᱡᱟᱜᱮ ᱥᱚᱢᱚᱭ ᱵᱟᱲᱟ ᱦᱩᱭᱱᱟ ᱧᱮᱞ ᱵᱟᱲᱟ ᱦᱩᱭᱱᱟ᱾
ᱦᱮᱸ ᱦᱮᱸ
ᱛᱟᱦᱞᱮ ᱜᱚᱝᱠᱮ ᱢᱤᱫᱴᱮᱱ ᱠᱩᱠᱞᱤ ᱞᱤᱧ ᱫᱚᱦᱚᱭᱫᱟ ᱟᱵᱮᱱ ᱴᱷᱮᱱ᱾
ᱦᱮᱸ
ᱞᱟᱹᱭ ᱫᱟᱞᱮ ᱟᱯᱮ ᱚᱱᱛᱮ ᱫᱚ ᱵᱟᱦᱟ ᱥᱚᱨᱦᱟᱭᱚᱜᱼᱟ ᱯᱮ ᱥᱮ ᱵᱟᱝ? ᱟᱵᱚ ᱥᱚᱢᱟᱡᱽ ᱥᱮᱱᱟᱜ ᱢᱮᱱᱟᱜ ᱛᱟᱵᱚᱱ᱾
ᱦᱮᱸ ᱜᱚᱝᱠᱮ ᱟᱵᱚ ᱥᱟᱶᱛᱟ ᱨᱮᱱᱟᱜ ᱡᱟᱦᱟᱸ ᱟᱹᱨᱤᱪᱟᱹᱞᱤ ᱢᱮᱱᱟᱜᱼᱟ ᱚᱱᱟ ᱫᱚ ᱢᱟᱱᱟᱣ ᱵᱟᱛᱟᱣ ᱦᱩᱭᱩᱜ ᱜᱮᱭᱟ ᱥᱮ ᱟᱫᱚ ᱦᱩᱭᱩᱜ ᱠᱟᱱ ᱜᱮᱭᱟ ᱾
ᱦᱳᱭ ᱦᱳᱭ
ᱜᱚᱝᱠᱮ ᱟᱯᱮ ᱚᱱᱛᱮ ᱫᱚ ᱛᱟᱦᱞᱮ ᱢᱟᱱᱟᱣ ᱵᱟᱛᱟᱣᱮᱜ ᱯᱮ ᱥᱮ ᱵᱟᱝᱟ?
ᱦᱮᱸ ᱚᱱᱟ ᱛᱚ ᱥᱮᱫᱟᱭ ᱠᱷᱚᱡ ᱧᱮᱞ ᱟᱹᱜᱩ ᱦᱩᱭᱠᱟᱱᱟ ᱦᱟᱯᱲᱟᱢ ᱤᱭᱟᱹ ᱠᱷᱚᱡ ᱱᱮᱛᱟᱨ ᱵᱟᱦᱟ ᱥᱚᱨᱦᱟᱭ ᱫᱚ ᱤᱭᱟᱹ ᱦᱩᱭᱩᱜ ᱜᱮᱭᱟ᱾ ᱦᱟᱹᱛᱤ ᱞᱮᱠᱟᱱ ᱥᱚᱨᱦᱟᱭ ᱡᱮᱢᱚᱱ ᱢᱮᱱᱟᱜ ᱛᱟᱵᱚᱱᱟ, ᱵᱟᱦᱟ ᱠᱚᱦᱚᱸ ᱚᱱᱟ ᱠᱚᱦᱚᱸ
ᱦᱚᱭ ᱦᱚᱭ
ᱦᱩᱸ ᱛᱟᱦᱞᱮ ᱜᱚᱝᱠᱮ ᱟᱯᱮ ᱥᱮᱜ ᱡᱟᱦᱟᱸ ᱠᱟᱨᱟᱢ ᱟᱵᱚᱣᱟᱜ ᱢᱮᱱᱟᱜ ᱛᱟᱵᱚᱱ ᱚᱱᱟ ᱫᱚ ᱪᱮᱜ ᱞᱮᱠᱟ ᱢᱟᱱᱮ ᱱᱮᱰᱟ ᱠᱟᱨᱟᱢ ᱯᱮ ᱤᱭᱟᱹᱭᱟ ᱥᱮ ᱱᱚᱝᱠᱟ ᱰᱟᱠ ᱠᱚᱨᱮ ᱢᱟᱱᱮ ᱪᱮᱜ ᱞᱮᱠᱟ ᱯᱮ ᱠᱟᱨᱟᱢᱚᱜᱼᱟ ᱟᱯᱮ ᱫᱚ?
ᱜᱚᱝᱠᱮ ᱟᱞᱮ ᱚᱱᱚᱛᱮ ᱢᱟ ᱩᱸ ᱠᱟᱨᱟᱢ ᱫᱚ ᱚᱝᱠᱟ ᱱᱮᱰᱟ ᱟᱛᱮᱫ ᱜᱚᱴᱟ ᱟᱛᱮᱫ ᱾ ᱜᱮᱞᱮ ᱠᱟᱨᱟᱢᱚᱜᱼᱟ᱾
ᱚ
ᱟᱨ ᱟᱯᱮ ᱚᱱᱛᱮ ᱫᱚ ᱜᱚᱝᱠᱮ ᱪᱮᱫ ᱞᱮᱠᱟ ᱯᱮ ᱠᱟᱨᱟᱢ ᱵᱟᱲᱟᱜ ᱜᱮᱛᱮ?
ᱟᱞᱮ ᱱᱚᱱᱛᱮ ᱦᱚᱸ ᱟᱞᱮᱥᱮᱜ ᱫᱚ ᱡᱚᱛᱚ ᱞᱮᱠᱟᱱᱟᱜ ᱜᱮ ᱦᱩᱭᱩᱜᱼᱟ ᱱᱮᱸᱰᱟ ᱠᱟᱨᱟᱢ ᱦᱚᱸ ᱦᱩᱭᱩᱜᱼᱟ ᱟᱨ ᱛᱟ ᱡᱮᱢᱚᱱ ᱰᱟᱠ ᱨᱮᱦᱚᱸ ᱦᱩᱭᱩᱜᱼᱟ ᱠᱟᱨᱟᱢ ᱡᱟᱦᱟᱸ ᱫᱤᱱ ᱚᱱᱟ ᱫᱤᱱ ᱠᱚᱨᱟ ᱜᱮ ᱚᱱᱟ ᱫᱚ ᱛᱟᱦᱮᱱᱟ ᱚᱱᱟ ᱦᱚᱸ ᱦᱩᱭᱩᱜ ᱜᱮᱭᱟ ᱾ ᱟᱨ ᱵᱮᱥᱤ ᱫᱚ ᱱᱚᱱᱛᱮ ᱫᱚ ᱡᱟᱦᱟᱸ ᱱᱮᱸᱰᱟ ᱠᱟᱨᱟᱢ ᱜᱮ ᱦᱩᱭᱩᱜᱼᱟ ᱰᱷᱮᱨ᱾
ᱚᱱᱛᱮ, ᱟᱹᱞᱤᱧᱟᱜ ᱠᱩᱠᱞᱤ ᱢᱤᱫᱴᱮᱱ ᱛᱟᱦᱮᱸ ᱞᱮᱱᱟ ᱾ ᱟᱯᱮ ᱚᱱᱛᱮ ᱫᱚ, ᱚᱱᱟ ᱵᱟᱦᱟ ᱢᱟᱜ ᱢᱚᱬᱮ ᱫᱚ ᱪᱮᱫ ᱞᱮᱠᱟ ᱯᱮ ᱵᱟᱦᱟ ᱢᱟᱜ ᱢᱚᱬᱮᱼᱟ? ᱢᱟᱱᱮ ᱵᱚᱪᱷᱚᱨ ᱜᱮ ᱥᱮ ᱪᱮᱫ ᱞᱮᱠᱟ?
ᱵᱚᱪᱷᱚᱨ, ᱵᱚᱪᱷᱚᱨ ᱫᱚ ᱵᱟᱞᱮ ᱢᱟᱜ ᱢᱚᱬᱮᱜ-ᱟ ᱟᱞᱮ ᱫᱚ, ᱦᱮᱸᱥᱮ ᱟᱨᱼᱼ ᱵᱟᱦᱟ ᱵᱟᱦᱟ ᱨᱮ, ᱵᱟᱦᱟ ᱢᱟᱸᱜ ᱢᱚᱬᱮ ᱫᱚ ᱟᱞᱮ ᱫᱚ ᱵᱟᱦᱟ ᱥᱟᱛᱮ ᱜᱮᱞᱮ ᱢᱟᱸᱜ ᱢᱚᱬᱮᱼᱼ ᱟᱜ ᱟᱨ ᱵᱟᱦᱟ ᱨᱮ ᱡᱟᱦᱟᱸᱱᱟᱜ ᱠᱚ ᱚᱝᱠᱟ ᱞᱟᱴᱩ ᱠᱤᱪᱷᱩ ᱢᱮᱱ ᱵᱟᱲᱤᱡ ᱠᱚ ᱛᱟᱸᱦᱮ ᱞᱮᱱ ᱠᱷᱟᱡᱼᱼ ᱟᱨ ᱵᱟᱠᱷᱟᱡᱼᱼ ᱚᱱᱟ ᱵᱟᱫᱽ ᱠᱟᱛᱮ ᱦᱚᱸ, ᱵᱚᱪᱷᱚᱨ ᱨᱮ ᱯᱟᱸᱪ ᱢᱟᱱᱮᱼᱼ ᱛᱤᱱ, ᱛᱤᱱ ᱪᱟᱨ ᱵᱚᱪᱷᱚᱨ ᱯᱚᱨ ᱯᱚᱨ ᱚᱱᱠᱟ ᱾
ᱡ ᱵᱠᱷᱚᱨ ᱠᱚ
ᱟᱨ ᱟᱨ ᱵᱟᱠᱷᱟᱡ ᱚᱱᱠᱟ, ᱞᱟᱹᱴᱩ ᱧᱚᱜᱼᱼ ᱫᱟᱲᱮ ᱢᱮᱱ ᱵᱟᱹᱲᱤᱡ ᱠᱚ ᱛᱟᱦᱮᱸ ᱞᱮᱱ ᱠᱷᱟᱡ ᱢᱟᱜ ᱢᱟᱸᱜ ᱢᱚᱬᱮ ᱦᱩᱭᱩᱜᱼᱟ ᱾
ᱵᱟᱹᱭᱦ
ᱟᱞᱮ ᱫᱚ ᱵᱟᱦᱟ ᱥᱟᱶ ᱛᱮᱜᱮᱞᱮ ᱢᱟᱸᱜ ᱢᱚᱬᱮᱜ ᱛᱟᱦᱮᱸᱜ, ᱢᱟᱱᱮ ᱚᱱᱟ ᱟᱞᱟᱫᱟᱼᱼ ᱟᱞᱮᱫᱚ ᱟᱨᱚ ᱟᱞᱟᱫᱟ ᱢᱟᱸᱜ ᱢᱚᱬᱮ ᱚᱱᱠᱟ ᱫᱚ ᱵᱟᱞᱮ ᱢᱟᱸᱜ ᱢᱚᱬᱮᱼᱼ ᱚᱞᱮᱫ ᱛᱸᱟᱦᱮᱫ ᱾ ᱟᱯᱮ ᱫᱚ ᱪᱮᱫ ᱞᱮᱠᱟ ᱯᱮ ᱢᱟᱸᱜ ᱢᱚᱬᱮᱜ ᱛᱟᱦᱮᱸᱜ, ᱛᱟᱦᱞᱮ ᱚᱱᱛᱮ ᱫᱚ?
ᱟᱞᱮ ᱱᱚᱛᱮ ᱫᱚᱼᱼ ᱟᱨ ᱵᱮᱮᱜᱮᱫᱵ ᱵ ᱪ
ᱦᱮᱸ, ᱦᱮᱸ ᱦᱮᱸ ᱾
ᱡᱟᱸᱦᱟᱸ ᱫᱟᱬᱮ ᱠᱚ ᱡᱩᱫᱤ ᱛᱟᱦᱮᱸᱱ ᱠᱷᱟᱡ ᱫᱚ ᱚᱱᱟ ᱠᱚᱜᱮ ᱾
ᱦᱮᱸ ᱦᱮᱸ ᱦᱮᱸ
ᱯᱦᱟᱣ ᱠᱟᱛᱮ ᱦᱩᱭᱩᱜᱼᱟ
ᱜᱚᱝᱠᱮ ᱠᱤᱞᱭᱟᱨ ᱥᱟᱺᱦᱤᱡ ᱠᱟᱹᱴᱤᱡ ᱵᱟᱝ ᱟᱸᱡᱚᱢᱚᱜ ᱠᱟᱱᱟ, ᱵᱮᱥ ᱧᱚᱜ ᱵᱟᱝ ᱟᱸᱡᱚᱢᱚᱜ ᱠᱟᱱᱟ ᱾
ᱚᱝᱠᱟ ᱵᱟᱦᱟ ᱥᱟᱶᱛᱮᱜᱮ ᱢᱟᱸᱜᱢᱚᱬᱮ ᱫᱚ ᱟ ᱦᱩᱭᱩᱜ ᱟᱞᱮ ᱱᱚᱛᱮ ᱦᱚᱸ ᱾
ᱦᱚᱸ, ᱢᱟᱱᱮ ᱟᱯᱮ ᱫᱚ ᱯᱨᱚᱛᱤ ᱵᱚᱪᱷᱚᱨ ᱯᱮ ᱢᱟᱸᱜ ᱢᱚᱬᱮ ᱛᱟᱦᱮᱸ ᱥᱮ ᱚᱱᱮᱼᱼ ᱠᱟ ᱪᱷᱟᱲᱟ ᱪᱷᱟᱲᱟ, ᱵᱚᱪᱷᱚᱨ ᱪᱷᱟᱲᱟ ᱪᱷᱟᱲᱟ ᱾
ᱵᱟᱝ ᱵᱟᱝ ᱾ ᱯᱚᱱ ᱵᱚᱪᱷᱚᱨ ᱪᱷᱲᱟ ᱪᱷᱲᱟ ᱳᱭᱼᱼ ᱯᱩᱱ ᱵᱚᱪᱷᱚᱨ ᱚᱱᱛᱚᱨ ᱵᱤᱥᱤᱨ ᱵᱷᱟᱜᱽ ᱞᱮ ᱦᱩᱭᱩᱜ ᱛᱟᱦᱮᱸᱜ ᱟᱞᱮ ᱱᱚᱛᱮ ᱫᱚ ᱾ ᱟᱨ ᱡᱟᱸᱦᱟᱸ ᱵᱚᱪᱷᱚᱨ ᱦᱟᱸᱜᱼᱼ ᱡᱟᱸᱦᱟ ᱵᱚᱪᱷᱚᱨ ᱦᱟᱸᱜ ᱵᱟᱦᱟ ᱦᱩᱭᱩᱜᱼᱟ ᱢᱟᱱᱮ ᱥᱮᱬᱟ ᱫᱟᱲᱮᱼᱼ ᱥᱮᱬᱟ ᱫᱟᱲᱮᱞᱮ ᱮᱢᱟ ᱾
ᱦᱮᱸ ᱦᱮᱸ ᱾
ᱪᱟᱞᱟᱣ ᱵᱚᱪᱷᱚᱨ ᱜᱮ ᱦᱟᱸᱜ ᱟᱞᱮ ᱫᱚᱼᱼ ᱢᱟᱜᱽ ᱢᱚᱬᱮ ᱦᱚᱸ ᱚᱱᱠᱟᱞᱮ ᱥᱮᱬᱟ ᱫᱟᱲᱮᱞᱮ ᱮᱢᱟ ᱠᱚᱣᱟ ᱾
ᱦᱚᱸ ᱦᱮᱞᱳ ᱜᱚᱝᱠᱮ ᱾ ᱟᱯᱮ ᱚᱱᱛᱮ ᱫᱚ ᱪᱮᱫ ᱞᱮᱠᱟ ᱢᱟᱱᱮ ᱚᱞᱪᱤᱠᱤ ᱚᱞᱪᱤᱠᱤ ᱟᱵᱚ ᱥᱟᱱᱛᱟᱲᱤ ᱟᱭᱳ ᱟᱲᱟᱝ ᱡᱟᱸᱦᱟᱼᱼ ᱚᱱᱟ ᱢᱮᱱᱟᱜ ᱪᱮᱫ ᱞᱮᱠᱟᱼᱼ ᱤᱥᱠᱩᱞ ᱠᱚᱞᱮᱡ ᱠᱚ ᱪᱮᱫ ᱞᱮᱠᱟ ᱢᱮᱱᱟᱜᱼᱟ ᱥᱮ ᱵᱟᱹᱱᱩᱜᱼᱟ ᱾
ᱦᱩᱸ ᱤᱥᱠᱩᱞ ᱠᱚᱞᱮᱡᱽ ᱠᱚᱦᱚᱸ ᱢᱮᱱᱟᱜ ᱜᱮᱭᱟ ᱟᱫᱚ ᱦᱤ ᱚᱱᱟ ᱯᱨᱟᱭᱢᱟᱨᱤ ᱤᱥᱠᱩᱞ ᱠᱚᱨᱮ ᱠᱤᱪᱷᱩ ᱢᱮᱱᱟᱜᱼᱟ ᱛᱟᱨᱯᱚᱨᱮ ᱦᱟᱭ ᱤᱥᱠᱩᱞ ᱠᱚᱨᱮ ᱛᱟᱨᱯᱚᱨᱮ ᱠᱚᱞᱮᱡ ᱨᱮᱦᱚᱸ ᱱᱮᱛᱟᱨ ᱠᱷᱩᱵ ᱢᱮᱱᱟᱜ ᱜᱮᱭᱟ᱾
ᱦᱮᱸ ᱦᱮᱸ ᱯᱟᱞᱮ ᱢᱟᱱᱜ
ᱯᱟᱲᱦᱟᱣ ᱦᱮᱸ ᱦᱮᱸ
ᱟᱨ ᱜᱚᱝᱠᱮ ᱛᱟᱦᱞᱮ ᱠᱷᱟᱱ ᱫᱚ ᱟᱯᱮ ᱚᱱᱛᱮ ᱫᱚ ᱱᱚᱣᱟ ᱟᱵᱚ ᱚᱞ ᱪᱤᱠᱤ ᱫᱚ ᱪᱮᱫ ᱞᱮᱠᱟ ᱠᱚ ᱚᱞ ᱯᱟᱲᱦᱟᱜ ᱠᱟᱱᱟ ᱪᱟᱱᱟ ᱜᱤᱫᱽᱨ ᱠᱚ
ᱟᱞᱮ ᱱᱚᱱᱚᱛᱮ ᱫᱚ ᱞᱟᱦᱟ ᱛᱮᱫᱚ ᱵᱟᱝ ᱛᱟᱦᱮᱸ ᱞᱮᱱᱟ᱾ ᱦ ᱱᱚᱼᱚᱭ ᱠᱤᱪᱩ ᱵᱪᱷᱚᱨ ᱞᱟᱦᱟ ᱠᱷ ᱜᱮ ᱯᱨᱟᱭᱢᱟᱨᱤ ᱥᱟᱱᱛᱟᱞᱤ ᱢᱤᱰᱤᱭᱟᱢ ᱛᱮ ᱡᱟᱦᱟᱸ ᱯᱨᱟᱭᱢᱟᱨᱤ ᱥᱠᱩᱞ ᱠᱚ ᱚᱱᱟ ᱦᱚᱸ ᱚᱱᱟ ᱠᱚᱦᱚᱸ ᱠᱚ ᱵᱮᱱᱟᱣ ᱟᱠᱟᱟᱜᱼᱟ ᱚᱸᱰᱮ ᱚᱸᱰᱮ ᱦᱚᱸ ᱡᱮ ᱟᱵᱚ ᱪᱟᱞᱟᱜ ᱜᱮᱭᱟ ᱠᱚ᱾ ᱰᱷᱮᱨ ᱧᱚᱜ ᱜᱮ ᱟᱵᱚ ᱥᱟᱱᱛᱟᱞᱤ ᱢᱤᱰᱤᱭᱟᱢ ᱛᱮ ᱡᱟᱦᱟᱸ ᱚᱞᱪᱤᱠᱤᱛᱮ ᱟᱨᱚ ᱞᱟᱹᱴᱩ ᱥᱠᱩᱞ ᱚᱰᱮ ᱦᱚᱸ ᱵᱷᱟᱜᱤ ᱜᱮ ᱯᱟᱲᱦᱟᱣ ᱠᱚᱜᱣᱟ ᱠᱚᱞ ᱥᱟᱱᱛᱟᱞᱤ ᱢᱤᱰᱤᱭᱟᱢ ᱛᱮᱜᱮ ᱟᱨ ᱠᱚᱞᱮᱡᱽ ᱦᱚᱸ ᱢᱮᱱᱟᱜ ᱜᱮᱭᱟ᱾ ᱟᱞᱮ ᱱᱚᱱᱛᱮ ᱫᱚ
ᱦᱮᱸ ᱦᱮᱸ ᱥᱟᱶ ᱥᱟᱶᱛᱮ ᱱᱮᱛᱟᱨ ᱢᱟ ᱡᱟᱦᱟᱸ ᱢᱟᱨᱟᱝ ᱵᱤᱫᱽᱫᱟᱹᱜᱟᱲ ᱠᱚ ᱞᱟᱹᱭᱟᱜᱼᱟ᱾ ᱠᱟᱱᱟ ᱤᱭᱩᱱᱤᱵᱷᱟᱨᱥᱤᱴᱤ ᱠᱚᱨᱮ ᱦᱚᱸ ᱚᱱᱟ ᱠᱚᱨᱮ ᱦᱚᱸ ᱦᱚᱸ ᱪᱟᱹᱞᱩ ᱟᱠᱟᱱᱟ᱾
ᱦᱮᱸ ᱦᱮᱸ ᱛᱟᱦᱚᱞᱮ ᱜᱚᱝᱠᱮ ᱱᱤᱛᱚᱜ ᱫᱚ ᱟᱵᱮᱱ ᱛᱤᱱᱟᱹᱜ ᱫᱷᱟᱹᱵᱤᱡ ᱵᱮᱱ ᱚ ᱚᱞᱚᱜᱠᱟ ᱥᱮ ᱪᱮᱫᱵ ᱪᱤᱠᱟᱹᱭ ᱫᱟ ᱱᱤᱛᱳᱜ ᱫᱚ ᱾
ᱠᱮ ᱟᱹᱞᱤᱧ ᱫᱚ ᱢᱚᱴᱟᱢᱩᱴᱤ ᱚᱞᱯᱟᱲᱦᱟᱣ ᱫᱚᱞᱤᱧ ᱢᱩᱪᱟᱹᱫ ᱟᱠᱟᱜᱼᱟ᱾ ᱢᱩᱪᱟᱹᱫ ᱠᱟᱛᱮᱜ ᱫᱚ
ᱚ
ᱱᱚᱣᱟ ᱡᱟᱦᱟᱸ ᱪᱟᱹᱠᱨᱤ ᱠᱚ ᱤᱫᱤ ᱠᱟᱛᱮ ᱚᱱᱟ ᱠᱚᱦᱚᱸ ᱯᱟᱲᱦᱟᱣ ᱵᱟᱲᱟ ᱦᱩᱭᱩᱜ ᱠᱟᱱᱟ᱾
ᱚ ᱟᱹᱰᱤ ᱵᱷᱟᱹᱜᱮ ᱠᱟᱛᱷᱟ᱾
ᱟᱢᱫᱚ ᱵᱟᱲᱟᱭ
ᱟᱹᱞᱤᱧ ᱦᱚᱸ ᱱᱤᱛᱚᱜ ᱫᱚ ᱢᱟᱱᱮ ᱯᱟᱲᱦᱟᱜ ᱦᱩᱭᱩᱜ ᱠᱟᱱ ᱜᱮᱭᱟ᱾ ᱵᱤ ᱮ ᱠᱚ ᱠᱚᱢᱯᱞᱤᱴ ᱦᱩᱭ ᱠᱟᱱᱟᱱᱟ᱾ ᱮᱢ ᱠᱚᱨᱟᱣ ᱦᱩᱭᱩᱜ ᱠᱟᱱᱟ ᱱᱤᱛᱚᱜ ᱫᱚ ᱛᱟᱨ ᱯᱟᱥᱟ ᱯᱟᱥᱮ ᱟᱨᱚ ᱡᱟᱦᱟᱸ ᱠᱚᱢᱯᱤᱴᱤᱵᱤᱵᱷ ᱮᱠᱡᱟᱢ ᱢᱮᱱᱟᱜᱼᱟ ᱚᱱᱟ ᱦᱚᱸ ᱦᱟᱛᱟᱣ ᱦᱩᱭᱩᱜ ᱠᱟᱱᱟ᱾ ᱵᱮᱯᱟᱨᱮ ᱥᱮ
ᱟᱵᱚ ᱡᱟᱦᱟᱸ ᱟᱵᱚ ᱥᱟᱱᱛᱟᱲ ᱥᱟᱱᱛᱟᱲ ᱢᱟ ᱟᱨᱚ ᱠᱟᱹᱴᱤᱡ ᱰᱷᱮᱨ ᱧᱚᱜ ᱥᱩᱡᱳᱜᱽ ᱥᱩᱵᱤᱫᱷᱟ ᱵᱚᱱ ᱧᱟᱢᱟ᱾
ᱪᱮᱥᱟ ᱞᱮᱠᱷᱟᱱ ᱡᱷᱚᱛᱚᱱᱟ ᱜᱮ ᱦᱩᱭᱩᱜᱼᱟ ᱟᱵᱚ ᱦᱚᱸ ᱪᱮᱥᱠᱟ ᱦᱩᱭᱩᱜ ᱛᱟᱵᱚᱱᱟ᱾ ᱡᱤᱵ ᱡᱤᱭᱟᱹᱞᱤ ᱟᱜ ᱱᱟᱭ ᱛᱮ ᱱᱟᱯᱟᱭ ᱛᱮ ᱛᱟᱦᱮᱱ ᱦᱩᱭᱩᱜ ᱢᱟ ᱡᱮᱢᱚᱱ᱾
ᱦᱟᱸ ᱦᱮᱸ
ᱟᱨ ᱥᱟᱶ ᱥᱟᱶᱛᱮ ᱪᱮᱫ ᱠᱚᱵᱤᱱ ᱵᱟᱲᱟ
ᱥᱟᱶ ᱥᱟᱶᱛᱮ ᱫᱚᱼᱼ ᱱᱤᱛᱚᱜ ᱫᱚ ᱚᱱᱟ ᱜᱮ ᱠᱚᱨᱟᱣ ᱦᱩᱭᱩᱜ ᱠᱟᱱᱟ ᱛᱚ ᱟᱨ ᱥᱟᱶ ᱥᱟᱶ ᱛᱮᱫᱚ ᱡᱟᱸᱦᱟ᱾ ᱪᱟᱥ ᱵᱟᱥ ᱠᱚᱦᱚᱸ ᱧᱮᱞ ᱦᱩᱭᱩᱜ ᱠᱟᱱᱟ᱾ ᱪᱟᱥᱵᱟᱥ ᱦᱚᱸ ᱠᱟᱹᱢᱤ ᱦ ᱦᱩᱭᱩᱜ ᱠᱟᱱᱟ ᱛᱚ ᱡᱮᱢᱚᱱ ᱚᱱᱟ᱾ ᱥᱤᱡᱮᱱ ᱠᱟᱱᱟ ᱪᱟᱥᱵᱟᱥ ᱫᱟᱜ ᱡᱟᱹᱯᱩᱫ ᱫᱤᱱ ᱚᱱᱟ ᱠᱚ ᱠᱟᱹᱢᱤ ᱦᱩᱭᱩᱜ ᱠᱟᱱᱟ ᱱᱤᱛᱚᱜ ᱫᱚ᱾
ᱜᱚᱢᱠᱮ ᱟᱹᱞᱤᱧᱟᱜ ᱢᱤᱫᱴ ᱠᱩᱠᱞᱤ
ᱦᱮᱸ ᱞᱟᱹᱭ ᱵᱤᱱ᱾
ᱢᱮᱱ ᱫᱟᱱᱤᱧ᱾ ᱟᱵᱤᱱ ᱡᱟᱦᱟ ᱚᱱᱠᱟᱱ ᱪᱟᱠᱨᱤ
ᱠᱮᱞᱤᱭᱟᱥ ᱠᱞᱮᱭᱟᱨ ᱥᱟᱹᱦᱤᱡ ᱵᱟᱝ ᱟᱸᱡᱚᱢᱚᱜ ᱠᱟᱱᱟ᱾
ᱞᱟᱹᱭ ᱮᱫᱟᱞᱤᱧ ᱟᱹᱵᱤᱱ ᱯᱚᱠᱠᱷᱚ ᱛᱮ ᱡᱟᱦᱟᱸ ᱥᱚᱨᱠᱟᱨᱤ ᱪᱟᱹᱠᱨᱤ ᱵᱷᱟᱜᱤᱭᱟ ᱥᱮᱼᱼ ᱯᱨᱟᱭᱵᱷᱮᱴ ᱪᱟᱹᱠᱨᱤ ᱵᱷᱟᱜᱤᱭᱟ ᱚᱠᱟᱴᱟᱜ ᱵᱤᱱ ᱢᱚᱱᱮᱭᱟ᱾
ᱟᱹᱞᱤᱧ ᱫᱚᱞᱤᱧ ᱢᱚᱱᱮᱭᱟ ᱡᱮᱼᱼ
ᱵᱟᱱᱟᱨ ᱜᱮ ᱵᱷᱟᱜᱤᱭᱟ ᱠᱟᱹᱣᱰᱤ ᱡᱟᱦᱟᱸ ᱨᱮᱜᱮ ᱰᱷᱮᱨ ᱧᱚᱜ ᱧᱟᱢᱚᱜᱼᱟ ᱚᱱᱟᱴᱟᱜ ᱜᱮ ᱵᱮᱥ ᱯᱟᱹᱭᱥᱟ ᱡᱟᱸᱦᱟ ᱨᱮᱜᱮ ᱠᱟᱹᱣᱰᱤ ᱰᱷᱮᱨ ᱵᱮᱱ ᱧᱟᱢᱟ ᱡᱩᱫᱤ ᱥᱚᱨᱠᱟᱨᱤ ᱨᱮ ᱠᱟᱹᱣᱰᱤ ᱰᱷᱮᱨ ᱵᱮᱱ ᱧᱟᱢᱟ ᱚᱸᱰᱮ ᱜᱮ ᱴᱷᱤᱠᱟ᱾ ᱟᱨ ᱡᱟᱦᱟᱸ ᱵᱮᱥᱚᱨᱠᱟᱨᱤ᱾ ᱚᱱᱟ ᱚᱱᱟ ᱚᱸᱰᱮ ᱦᱚᱸ ᱡᱩᱫᱤ ᱠᱟᱹᱣᱰᱤ ᱰᱷᱮᱨ ᱧᱚᱜ ᱵᱮᱱ ᱧᱟᱢᱟ ᱚᱸᱰᱮ ᱦᱚᱸ ᱴᱷᱤᱠᱟ᱾
ᱦᱮᱸ ᱦᱮᱸ
ᱟᱨ ᱚᱱᱟ ᱫᱚ ᱢᱟᱱᱮ ᱥᱚᱢᱚᱥᱟ ᱦᱚᱸ ᱢᱮᱱᱟᱜᱼᱟ᱾ ᱟᱵᱮᱱ ᱫᱚ ᱵᱮᱥᱚᱨᱠᱟᱨᱤ ᱨᱮᱫᱚ᱾ ᱛᱤᱨᱮ ᱪᱟ ᱪᱟᱹᱠᱨᱤ ᱪᱟᱞᱟᱜ ᱛᱟᱵᱮᱱᱟ ᱚᱱᱟ ᱦᱚᱸ ᱵᱟᱵᱮᱱ ᱵᱟᱲᱟᱭᱟ᱾ ᱯᱟᱨᱢᱟᱱᱮᱱᱴ ᱦᱚᱸ ᱵᱟᱝ ᱛᱟᱦᱮᱱ ᱛᱟᱵᱮᱱᱟ ᱟᱨ ᱥᱚᱨᱠᱟᱨᱤ ᱫᱚ ᱚᱱᱟ ᱫᱚ ᱟᱵᱮᱱ ᱫᱚ᱾ ᱢᱤᱫ ᱫᱷᱟᱣ ᱵᱮᱱ ᱡᱚᱭᱮᱱᱤᱝ ᱞᱮᱠᱟᱱᱡ ᱫᱚ ᱟᱵᱮᱱ ᱫᱚ ᱛᱟᱦᱮᱱ ᱛᱟᱵᱮᱱ ᱜᱮᱭᱟ᱾ ᱯᱮᱱᱥᱚᱱ ᱫᱷᱟᱹᱵᱤᱡ ᱛᱟᱦᱮᱱ ᱛᱟᱵᱮᱱᱟ᱾
ᱦᱮᱸ ᱦᱮᱸ ᱫᱤᱱ ᱵᱷᱳᱨ ᱟᱹᱵᱤᱱ ᱡᱩᱫᱤ ᱡᱟᱦᱟᱱᱟᱜ᱾ ᱚᱱᱠᱟ ᱮᱸᱴᱠᱮᱴᱚᱬᱮ ᱵᱟᱹᱵᱤᱱ ᱠᱚᱨᱟᱣ ᱠᱟᱜ ᱵᱤᱱ ᱡᱮ᱾ ᱥᱚᱨᱠᱟᱨ ᱟᱵᱤᱱ ᱩᱰᱩᱠ ᱠᱷᱟᱞᱤ᱾ ᱠᱷᱟᱹᱛᱤ ᱨᱮ ᱵᱟᱫᱷᱚᱜ ᱟᱭ ᱚᱱᱠᱟᱱ ᱠᱟᱹᱢᱤ ᱵᱟᱹᱵᱤᱱ ᱠᱚᱨᱟᱣ ᱞᱮᱠᱷᱟᱱ ᱫᱚ ᱟᱹᱵᱤᱱ ᱫᱚ᱾ ᱛᱟᱦᱮᱱ ᱜᱮᱭᱟᱵᱤᱱ ᱦᱟᱸᱜ᱾
ᱦᱮᱸ ᱦᱮᱸ ᱟᱨ ᱵᱮᱥᱚᱨᱠᱟᱨᱤ ᱫᱚ ᱩᱱᱫᱚ ᱵᱟᱵᱮᱱ ᱮ ᱩᱱᱫᱚ᱾ ᱤᱭᱟᱹ ᱢᱟᱱᱮ ᱯᱮᱱᱥᱚᱱ ᱫᱷᱟᱹᱵᱤᱡ ᱦᱚᱸ ᱪᱟᱞᱟᱜ ᱛᱟᱵᱤᱱᱟ ᱥᱮ ᱵᱟᱝ ᱠᱟᱱᱳ ᱚᱱᱟ ᱫᱚ ᱴᱷᱤᱠ ᱵᱟᱹᱱᱩᱜᱼᱟ᱾
ᱦᱚᱳᱭ ᱦᱚᱳᱭ ᱴᱷᱤᱠᱜᱮᱭᱟ ᱜᱚᱝᱠᱮ ᱠᱟᱛᱷᱟ ᱢᱟ ᱟᱹᱰᱤ ᱜᱟᱱ ᱞᱟᱝ ᱜᱟᱞᱚᱪ ᱵᱟᱲᱟ ᱠᱮ ᱟᱹᱰᱤ᱾ ᱵᱷᱟᱹᱜᱤ ᱜᱮ ᱵᱩᱡᱷᱟᱹᱭᱱᱟ ᱟᱹᱵᱤᱱᱚᱞᱟᱜ ᱚᱱᱠᱟ ᱜᱟᱞᱚᱪ ᱵᱟᱲᱟ ᱠᱟᱛᱮ᱾
ᱦᱮᱸ ᱦᱮᱸ ᱟᱹᱰᱤ ᱵᱮᱥ ᱵᱩᱡᱱᱟ᱾
ᱟᱨᱦᱚᱸ ᱚᱱᱠᱟ ᱜᱮ ᱥᱳᱢᱚᱭ ᱧᱟᱢ ᱞᱮᱱᱠᱟᱱ ᱨᱚᱯᱚᱲ ᱦᱩᱭᱩᱜᱼᱟ᱾
ᱦᱮᱸ
ᱮᱛᱚᱢ ᱢᱟ ᱛᱟᱦᱞᱮ ᱴᱷᱤᱠ ᱜᱮᱭᱟ ᱛᱟᱦᱚᱞᱮ ᱟᱨ ᱚᱝᱠᱟ ᱜᱮ ᱟᱹᱰᱤ ᱵᱷᱟᱜᱮ ᱵᱩᱡᱽ ᱱᱟ ᱟᱵᱤᱱ ᱥᱟᱛᱮᱜ ᱨᱚᱲ ᱠᱟᱛᱮ ᱦᱮᱸ
ᱴᱷᱤᱠ ᱜᱮᱭᱟ ᱱᱟᱭᱛᱮ ᱱᱟᱯᱟᱭᱛᱮ ᱛᱟᱦᱮᱱ ᱵᱤᱱ
ᱦᱮᱸ ᱦᱮᱸ